ᱚᱠᱚᱭ
ᱟᱸᱡᱚᱢᱮᱭᱟᱼᱟ, ᱵᱮᱱ
ᱦᱮᱸ ᱟᱸᱡᱚᱢᱮᱭᱟ ᱞᱤᱧ, ᱡᱚᱦᱟᱨ ᱜᱮ ᱡᱚᱦᱟᱨ ᱜᱮ᱾
ᱦᱩᱸ, ᱠᱟᱹᱴᱤᱡ ᱦᱟᱱᱟ-ᱟ ᱱᱤᱛᱚᱜ ᱫᱚ ᱨᱚᱲ ᱠᱟᱹᱴᱤᱡ ᱵᱟᱹᱭ ᱵᱟᱹᱭ ᱧᱚᱜ ᱟᱸᱡᱚᱢᱚᱜ ᱠᱟᱱᱟ᱾
ᱟᱪᱪᱷᱟ ᱟᱪᱪᱷᱟ ᱟᱪᱪᱷᱟ ᱟᱪᱪᱷᱟ ᱦᱳᱭ ᱚᱱᱟ ᱫᱚ ᱟᱲᱟᱝ ᱠᱟᱹᱡ ᱵᱟᱲᱦᱟᱣ ᱞᱮᱠᱷᱟᱱ ᱜᱮ ᱜᱟᱱᱚᱜ-ᱟ᱾
ᱚ ᱚ ᱴᱷᱤᱠ ᱜᱮᱭᱟ, ᱡᱚᱦᱟᱨ ᱡᱚᱦᱟᱨ ᱜᱮ ᱜᱚᱢᱠᱮ᱾
ᱦᱮᱸ ᱡᱚᱦᱟᱨ ᱜᱮ ᱡᱚᱦᱟᱨ ᱜᱮ ᱡᱚᱦᱟᱨ ᱜᱮ᱾
ᱦᱩᱸ ᱞᱮᱭᱮᱫ ᱟᱞᱤᱧ ᱥᱟᱹᱜᱩᱱ ᱥᱮᱛᱟᱜ᱾
ᱦᱮᱸ ᱥᱟᱹᱜᱩᱱ ᱥᱮᱛᱟᱜ᱾
ᱦᱩᱸ
ᱟᱫᱚ
ᱛᱟᱦᱚᱞᱮ ᱦᱩᱛᱩᱢ ᱵᱟᱲᱟ ᱠᱚ ᱦᱩᱭ ᱟᱠᱟᱱᱟ ᱛᱚ ᱜᱚᱢᱠᱮ?
ᱦᱚᱸ ᱦᱚᱸ ᱚᱱᱟ ᱫᱚ ᱟ ᱱᱤᱛ ᱫᱷᱟᱹᱵᱤᱡ ᱱᱟᱦᱟᱜ ᱟᱹᱣᱨᱤᱭᱟ, ᱟᱫᱚ ᱥᱮᱛᱟᱜ ᱨᱮ ᱱᱚᱣᱟ ᱵᱤᱱᱤᱰ ᱵᱟᱠᱷᱨᱟ ᱛᱮ ᱥᱟᱯᱲᱟᱣ ᱦᱩᱭᱩᱜ ᱠᱟᱱᱟ ᱛᱚ᱾ ᱟᱫᱚ ᱚᱱᱟ ᱞᱟᱜᱟᱫ ᱛᱮ
ᱚ ᱦᱮᱸ ᱦᱮᱸᱛᱚ ᱛᱟᱜ ᱦᱮᱸ᱾
ᱡᱟᱦᱟᱸ ᱥᱟᱛᱟᱢ ᱪᱮᱛᱟᱱ ᱨᱮ ᱜᱟᱞᱚᱪ ᱞᱮᱱᱠᱷᱟᱱ ᱜᱚᱝᱠᱮ ᱱᱟᱯᱟᱭ ᱠᱚᱜᱼᱟ? ᱦᱚᱸ ᱱᱚᱣᱟ ᱫᱚ ᱟᱨᱤᱞᱟᱝ ᱚᱱᱛᱮ ᱛᱚ ᱟᱯᱮ ᱚᱱᱛᱮ ᱫᱚ?
ᱦᱮᱸ ᱜᱚᱢᱠᱮ ᱠᱟᱴᱤᱡ ᱥᱚᱞᱳ ᱧᱚᱜ ᱜᱮ ᱟᱸᱡᱚᱢ ᱫᱚ ᱟᱡᱚᱢᱚᱜ ᱠᱟᱱᱟ, ᱴᱷᱤᱠ ᱴᱷᱟᱠ ᱵᱟᱹᱞᱤᱧ ᱴᱷᱤᱠᱟᱹ ᱫᱟᱲᱮᱭᱟᱜ ᱠᱟᱱᱟ᱾
ᱟᱪᱪᱷᱟ ᱟᱪᱪᱷᱟ ᱟᱪᱪᱷᱟ ᱟᱪᱪᱷᱟ ᱦᱳ ᱟᱲᱟᱝ ᱡᱟᱹᱥᱛᱤ ᱧᱚᱜ ᱛᱮᱜᱮ ᱨᱚᱲ
ᱢᱟ ᱞᱟᱹᱭ ᱵᱮᱱ ᱡᱮ ᱪᱮᱫ ᱞᱤᱭᱟᱹ ᱜᱟᱞᱚᱪ ᱦᱩᱭᱩᱜᱼᱟ?
ᱜᱟᱞᱚᱪ ᱫᱚ ᱱᱚᱣᱟ ᱟᱹᱛᱩ ᱠᱚᱨᱮᱱᱟᱜ ᱦᱮᱸᱻ ᱡᱟᱦᱟᱸ ᱥᱟᱶᱛᱟ ᱠᱚᱨᱮᱱᱟᱜ ᱡᱟᱦᱟᱸ ᱠᱟᱹᱢᱤ ᱠᱚ, ᱚᱱᱟ ᱵᱟᱯᱞᱟ, ᱵᱷᱟᱸᱰᱟᱱ ᱦᱮᱸ
ᱦᱮᱸ ᱦᱮᱸ
ᱛᱟᱨ ᱯᱚᱨᱮ ᱵᱚᱸᱜᱟ ᱵᱩᱨᱩ ᱠᱷᱚᱱ ᱮᱦᱚᱵ ᱠᱟᱛᱮᱫ, ᱱᱚᱣᱟ ᱠᱚ ᱪᱮᱛᱟᱱ ᱨᱮ ᱚᱱᱟ ᱜᱮ ᱮᱠᱟᱞ ᱜᱟᱱᱚᱜ
ᱦᱩᱸ ᱦᱩᱸ ᱦᱩᱸ
ᱛᱟᱦᱚᱞᱮ ᱜᱚᱝᱠᱮ ᱱᱤᱭᱟᱹ ᱵᱟᱨ ᱫᱚ ᱚᱱᱟ ᱟᱥᱟᱲ ᱵᱚᱸᱜᱟ ᱨᱮ ᱠᱚᱱᱚ ᱵᱟᱯᱞᱟ ᱚᱲᱟᱜ ᱠᱚ ᱵᱟᱯᱮ ᱧᱟᱢ ᱟᱠᱟᱜᱼᱟ?
ᱦᱚᱸ ᱟᱥᱟᱲ ᱵᱚᱸᱜᱟ ᱨᱮ ᱵᱟᱯᱞᱟ ᱫᱚ ᱦᱩᱭ ᱟᱠᱟᱱᱟ᱾ ᱟᱫᱚ ᱱᱚᱣᱟ ᱚᱠᱛᱚ ᱨᱮᱫᱚ ᱱᱚᱝᱠᱟ ᱫᱟᱜ ᱡᱟᱹᱲᱤ ᱡᱟᱹᱥᱛᱤ ᱦᱩᱭᱩᱜ ᱫᱚ ᱟᱫᱚ ᱡᱟᱦᱟᱸ ᱫᱚ ᱦᱩᱭᱩᱜ ᱠᱟᱱᱟ ᱯᱮᱲᱟ ᱯᱟᱹᱲᱦᱟᱹ ᱠᱚᱦᱚᱸ ᱦᱚᱭᱨᱟᱱ ᱥᱮ ᱦᱩᱭᱩᱜ ᱠᱟᱱᱟ ᱵᱟᱹᱦᱩ ᱡᱟᱶᱭᱟᱭ ᱦᱚᱸ ᱟᱹᱰᱤ ᱦᱚᱭᱨᱟᱱ ᱦᱩᱸ, ᱟᱫᱚ ᱚᱱᱟ ᱫᱟᱜ ᱡᱟᱹᱯᱩᱫ ᱨᱮ ᱜᱚᱴᱟ ᱜᱮ ᱡᱚᱠᱷᱚᱱ ᱞᱚᱥᱚᱫ ᱦᱩᱭᱩᱜᱼᱟ ᱟᱫᱚ ᱜᱟᱹᱰᱤ ᱠᱚᱦᱚᱸ ᱵᱚᱞᱚᱱ ᱟᱹᱰᱤ ᱥᱚᱢᱚᱥᱥᱟ ᱜᱮ ᱦᱩᱭᱩᱜᱼᱟ᱾ ᱥᱮ ᱡᱚᱢ ᱧᱩ ᱨᱮᱦᱚᱸ ᱟᱹᱰᱤ ᱮᱴᱠᱮᱴᱚᱬᱮ ᱦᱩᱭᱩᱜᱼᱟ᱾ ᱟᱫᱚ ᱱᱚᱜᱼᱚ ᱱᱚᱝᱠᱟ ᱠᱟᱛᱮᱱ ᱜᱮ ᱪᱟᱞᱟᱜ ᱠᱟᱱᱟ᱾ ᱢᱤᱫ ᱵᱟᱨᱭᱟ ᱞᱮ ᱧᱟᱢ ᱞᱮᱫ ᱛᱟᱦᱮᱸᱫ᱾
ᱦᱮᱸ ᱛᱚ ᱟᱥᱟᱟᱲ ᱵᱚᱸᱜᱟ ᱫᱚ ᱢᱟᱱᱮ ᱟᱹᱰᱤ ᱮᱢᱟᱨᱡᱮᱱᱥᱤ ᱦᱚᱲ ᱪᱷᱟᱲᱟ ᱵᱟᱯᱞᱟ ᱫᱚ ᱵᱟᱝ ᱴᱷᱤᱠᱟ ᱟᱨᱠᱤ, ᱨᱟᱹᱥᱠᱟᱹ ᱠᱟᱺᱡ ᱫᱚ ᱫᱚᱢᱮ ᱡᱩᱫᱤᱭᱳ ᱢᱚᱱᱮᱭᱟᱭ ᱠᱷᱟᱡ ᱫᱚ ᱳᱭ ᱯᱷᱟᱹᱜᱩᱱ, ᱯᱷᱟᱹᱜᱩᱱ ᱵᱚᱸᱜᱟ ᱥᱮ ᱵᱟᱹᱭᱥᱟᱹᱠᱷ ᱡᱷᱮᱸᱴ ᱵᱚᱸᱜᱟ ᱜᱮ ᱵᱷᱟᱜᱮᱭᱟ ᱦᱮᱸ ᱵᱟ? ᱟᱥᱟᱲ ᱵᱚᱸᱜᱟ ᱫᱚ ᱯᱮᱲᱟ ᱯᱟᱹᱨᱵᱷᱟᱹᱫ ᱯᱮᱱᱰᱮᱹᱞ ᱦᱚᱸ ᱵᱷᱟᱜᱤ ᱧᱚᱜ ᱞᱟᱜᱟᱣᱟᱵᱮᱱᱟ, ᱠᱷᱚᱨᱚᱪ ᱪᱟ ᱠᱟᱹᱴᱤᱡ ᱵᱤᱥᱤᱜᱼᱟ ᱟᱨ ᱴᱷᱤᱠ ᱴᱷᱟᱠ ᱡᱚᱢ ᱧᱩ ᱦᱚᱸ ᱵᱟᱝ ᱦᱩᱭᱩᱜᱼᱟ᱾
ᱵᱟᱝ ᱦᱩᱭᱩᱜᱼᱟ, ᱵᱟᱝ ᱦᱩᱭᱩᱜᱼᱟ᱾
ᱦᱮᱸ ᱦᱮᱸ᱾ ᱜᱚᱜ ᱜᱚᱝᱠᱮ ᱛᱟᱦᱞᱮ ᱚᱱᱟ ᱪᱮᱫ ᱠᱚ ᱢᱮᱛᱟᱜ ᱠᱟᱱᱟ ᱦᱮᱸ ᱞᱟᱹᱭᱮᱜᱼᱟ ᱞᱤᱧ ᱵᱟᱯᱞᱟ ᱨᱮᱫᱚ ᱛᱟᱦᱞᱮ ᱟᱯᱮ ᱥᱮᱫ ᱫᱚ ᱪᱮᱫᱠᱟ ᱴᱟᱢᱟᱠ ᱛᱩᱢᱫᱟᱜ ᱥᱮ ᱰᱤᱡᱮ ᱵᱚᱠᱥ?
ᱥᱮ ᱰᱤᱡᱮ ᱵᱚᱠᱥ? ᱟᱫᱚ ᱱᱮᱛᱟᱨ ᱫᱚ ᱡᱮᱴᱟ ᱧᱮᱞᱚᱜ ᱠᱟᱱᱟ ᱱᱮᱛᱟᱨ ᱫᱚ ᱡᱮᱴᱟ ᱧᱮᱞᱚᱜ ᱠᱟᱱᱟ ᱡᱮ ᱟᱞᱮ ᱢᱟ ᱱᱚᱣᱟ ᱢᱟᱱ ᱫᱤᱥᱚ ᱥᱚᱢ ᱥᱮᱫ ᱨᱮᱛᱚ, ᱟᱫᱚ ᱩᱱᱠᱩ ᱫᱚ ᱰᱤᱡᱮ ᱵᱚᱠᱥ ᱞᱮᱠᱟ ᱛᱮᱜᱮ ᱟᱫᱚ ᱠᱟᱺᱡ ᱛᱚᱠᱚ ᱡᱟᱹᱥᱛᱤᱭ ᱠᱟᱱᱟ ᱮᱸᱻ ᱟᱫᱚ ᱦᱟᱱᱟ ᱴᱟᱢᱟᱠ ᱛᱩᱢᱫᱟᱜ ᱫᱚ ᱠᱚ ᱦᱳᱭ ᱟᱫ ᱟᱫ ᱤᱫᱤᱭ ᱠᱟᱜᱼᱟ ᱠᱚ ᱟᱫᱚ ᱚᱱᱟ ᱫᱚ ᱩᱱᱟᱹᱜ ᱮᱠᱴᱟ ᱫᱚ ᱵᱟᱝᱠᱚ ᱟᱸᱻ ᱦᱟᱹᱨ ᱥᱟᱢᱴᱟᱣ ᱫᱚᱦᱚ ᱠᱟᱜᱼᱟ᱾
ᱦᱮᱸ ᱟᱹᱞᱤᱧ ᱜᱚᱝᱠᱮ ᱱᱚᱣᱟ ᱠᱚ ᱡᱟᱦᱟᱸ ᱵᱚ ᱟᱵᱚ ᱵᱚᱱ ᱠᱟᱹᱢᱤᱭ ᱫᱟ ᱟᱨ ᱠᱤ ᱪᱮᱫ ᱵᱟᱯᱞᱟ ᱚᱲᱟᱜ ᱠᱚ ᱰᱤᱡᱮ ᱯᱷᱤᱡᱮ ᱚᱱᱟ ᱠᱚ ᱡᱤᱱᱤᱥ ᱵᱷᱟᱜᱮ ᱦᱩᱭᱩᱜ ᱠᱟᱱᱟ ᱚᱝᱠᱟᱛᱮ ᱵᱷᱟᱜᱤᱜᱼᱟ? ᱥᱮ ᱪᱮᱫ ᱛᱮ ᱵᱷᱟᱜᱮᱜᱼᱟ? ᱠᱟᱹᱴᱤᱡ ᱵᱮᱱ ᱞᱟᱹᱭᱟᱜ ᱠᱷᱟᱡ ᱵᱷᱟᱹᱜᱤ ᱠᱚᱜᱼᱟ᱾
ᱮᱸᱻ ᱱᱚᱣᱟ ᱫᱚ ᱟᱵᱚ ᱱᱚᱣᱟ ᱡᱟᱦᱟᱸ ᱢᱟᱹᱡᱷᱤ ᱢᱚᱰᱚᱣᱟ ᱞᱮᱠᱟᱱᱟᱜ ᱡᱟᱸᱦᱟᱱ ᱮᱸᱻ ᱜᱟᱶᱛᱟ ᱠᱚ ᱢᱮᱱᱟᱜᱼᱟ ᱱᱩᱝᱠᱩᱣᱟᱜ ᱫᱟᱨᱟᱭ ᱛᱮ ᱥᱮ ᱢᱟᱨᱮ ᱦᱟᱯᱲᱟᱢ ᱠᱚᱣᱟᱜ ᱠᱟᱛᱷᱟ ᱟᱸᱡᱚᱢ ᱠᱟᱛᱮᱜ ᱮᱸᱻ ᱟᱫᱚ ᱵᱚᱱ ᱮᱛᱚᱢ ᱤᱫᱤ ᱠᱟᱜ ᱠᱷᱟᱱ ᱱᱟᱯᱟᱭ ᱠᱚᱜᱼᱟ ᱡᱟᱦᱟᱸ ᱫᱚ ᱰᱤᱡᱮ ᱞᱟᱜᱽᱲᱮ᱾ ᱮᱸᱜ ᱟᱫᱚ ᱱᱮᱛᱟᱨ ᱫᱚ ᱮᱸᱻ ᱱᱚᱣᱟ ᱡᱟᱦᱟᱸ ᱛᱩᱢᱫᱟᱜ ᱴᱟᱢᱟ ᱠᱟᱛᱮᱱ ᱜᱮᱵᱚᱱ ᱠᱚᱨᱟᱣ ᱞᱮᱱᱠᱷᱟᱱ ᱱᱟᱯᱟᱭ ᱠᱚᱜ ᱟ᱾ ᱠᱟᱨᱚᱱ ᱦᱟᱱᱟ ᱠᱚᱵᱚᱱ ᱟᱫ ᱡᱟᱣᱨᱟ ᱟᱵᱚᱣᱟᱜ ᱥᱮ ᱟᱠᱷᱲᱟ ᱠᱚᱨᱮ ᱫᱚ ᱪᱮᱫ ᱵᱚᱱ ᱮᱸᱜ ᱡᱟᱦᱟᱸᱭ ᱢᱟᱹᱭ ᱵᱟᱹᱵᱩ ᱛᱟᱠᱚ ᱟᱫᱚ ᱱᱟᱦᱟᱜ ᱨᱮᱱ ᱢᱟᱹᱭ ᱵᱟᱹᱵᱩ ᱛᱟᱠᱚ ᱫᱚ ᱱᱤᱭᱟᱹ ᱜᱮᱠᱚ ᱥᱮᱬᱟ ᱟᱠᱟᱜᱼᱟ᱾ ᱡᱮ ᱮᱱᱮᱡ ᱥᱮᱨᱮᱧ ᱠᱟᱱᱟ ᱪᱮᱫ ᱵᱟᱠᱷᱨᱟ ᱩᱭᱦᱟᱹᱨ ᱨᱮ ᱮᱱᱮᱡ ᱦᱩᱭᱩᱜᱼᱟ ᱮᱱᱮᱡ ᱦᱩᱭᱩᱜᱼᱟ ᱥᱮᱨᱮᱧ ᱦᱩᱭᱩᱜᱼᱟ ᱥᱮᱨᱮᱧ ᱦᱩᱭᱩᱜᱼᱟ ᱪᱮᱫ ᱠᱟᱱᱟ ᱫᱚᱝ ᱠᱟᱱᱟ ᱥᱮ ᱞᱟᱜᱽᱲᱮ ᱠᱟᱱᱟ ᱯᱟᱛᱟ ᱠᱟᱱᱟ ᱥᱮ ᱮᱸ ᱛᱟᱨᱯᱚᱨᱮ ᱡᱷᱤᱠᱟᱹ ᱠᱟᱱᱟ ᱱᱚᱣᱟ ᱠᱚᱫᱚ ᱚᱱᱠᱟ ᱫᱚ ᱵᱟᱠᱚ ᱩᱭᱦᱟᱹᱨ ᱵᱷᱟᱵᱱᱟ ᱠᱟᱜᱼᱟ᱾
ᱚᱱᱮ ᱢᱟᱹᱭᱤᱠ ᱨᱮᱠᱚ ᱟᱸᱡᱚᱢ ᱠᱫ ᱫᱚ ᱡᱟᱦᱟᱸᱜᱮ ᱢᱟᱱᱮ ᱡᱟᱦᱟᱸᱜᱮ ᱥᱮᱨᱮᱧ ᱦᱩᱭᱩᱜᱼᱟ ᱮᱱᱮᱡ ᱫᱚ ᱚᱱᱠᱟᱜ ᱜᱮ ᱟᱨᱠᱤ᱾
ᱥᱮ ᱚᱱᱠᱟ ᱜᱮ ᱟᱹᱭᱠᱟᱹᱣ
ᱛᱟᱠᱚᱣᱟ ᱡᱮ ᱱᱚᱣᱟ ᱫᱚ ᱵᱟᱦᱟ ᱥᱮᱨᱮᱧ ᱠᱟᱱᱟ ᱥᱮ ᱱᱚᱣᱟ ᱫᱚ ᱯᱟᱛᱟ ᱥᱮᱨᱮᱧ ᱠᱟᱱᱟ ᱥᱮ ᱱᱚᱣᱟ ᱫᱚ ᱫᱚᱝ ᱥᱮᱨᱮᱧ ᱠᱟᱱᱟ, ᱦᱮᱸ ᱵᱟᱝ?
ᱦᱳᱭ ᱦᱳᱭ ᱚᱱᱟ ᱠᱚᱫᱚ ᱵᱟᱝ ᱠᱚ ᱵᱟᱠᱚ ᱵᱟᱲᱟᱭᱟ ᱱᱚᱣᱟ ᱞᱟᱜᱟᱫ ᱛᱮᱫᱚ ᱟᱛᱳ ᱴᱚᱞᱟ ᱨᱮᱱ᱾ ᱡᱟᱦᱟᱸᱭ ᱢᱟᱹᱡᱷᱤ ᱟᱹᱨᱤ ᱞᱮᱠᱟᱛᱮ ᱮᱻ ᱢᱟᱭᱤᱠ ᱵᱚᱠᱥ ᱫᱚ ᱮᱠᱟᱞᱜᱮ ᱵᱚᱸᱫᱽ ᱞᱟᱹᱠᱛᱤ ᱠᱟᱱ ᱜᱮᱭᱟ᱾ ᱚᱱᱠᱟᱛᱮ ᱤᱧᱤᱧ ᱢᱚᱱᱮᱭᱮᱫ ᱠᱟᱱᱟ᱾
ᱦᱚᱸ ᱚᱵᱚᱥᱥᱳᱭ ᱜᱚᱝᱠᱮ ᱵᱟᱠᱷᱟᱡ ᱫᱚ ᱟᱵᱚᱣᱟᱜ ᱡᱟᱦᱟᱸ ᱢᱟᱨᱮ ᱥᱮᱨᱣᱟ ᱠᱚᱫᱚ ᱡᱷᱚᱛᱚ ᱟᱫ ᱪᱟᱵᱟᱜ ᱠᱟᱱ ᱫᱚ ᱢᱟᱞᱚᱴ ᱤᱫᱤᱜ ᱠᱟᱱ ᱫᱚ, ᱯᱚᱨᱮ ᱯᱚᱨᱮ ᱥᱮᱫ ᱟᱫᱚ ᱴᱟᱢᱟᱠ ᱛᱩᱢᱫᱟᱹᱜ ᱪᱮᱫ ᱠᱟᱱᱟ ᱚᱱᱟᱜᱮ ᱟᱵᱚ ᱠᱚ ᱠᱩᱞᱤ ᱵᱚᱱᱟ ᱾ ᱟᱵᱚ ᱟᱵᱚ ᱠᱚᱵᱚᱱ ᱵᱚᱭᱮᱥ ᱞᱮᱱ ᱠᱷᱟᱱ ᱟᱵᱚᱨᱮᱱ ᱜᱚᱲᱚᱢ ᱠᱚᱲᱟ ᱛᱟᱠᱚ ᱠᱚ ᱞᱟ ᱭᱟ ᱫᱟᱹᱫᱩ ᱱᱚᱣᱟ ᱫᱚ ᱪᱮᱫ ᱠᱟᱱᱟ ᱚᱱᱮ ᱪᱮᱫ ᱛᱟᱦᱮᱸ ᱠᱟᱱᱟ ᱚᱱᱟ ᱠᱷᱳᱞ ᱞᱮᱠᱟ ᱧᱮᱞᱚᱜ ᱠᱟᱱ ᱫᱚ
ᱦᱳᱭ ᱦᱳᱭ ᱾ ᱟᱨᱦᱚᱸ ᱱᱚᱣᱟ ᱨᱩ ᱥᱟᱯᱟᱵ ᱨᱮ ᱡᱮᱴᱟ ᱧᱮᱞᱚᱜ ᱠᱟᱱᱟ ᱚᱱᱟ ᱢᱟᱲᱟᱝ ᱫᱚ ᱱᱚᱣᱟ ᱠᱟᱰᱟ ᱦᱟᱨᱛᱟ ᱛᱮ ᱛᱮᱭᱟᱨᱚᱜ ᱠᱟᱱ ᱛᱟᱦᱮᱸᱫ ᱛᱚ ᱟᱫᱚ ᱠᱟᱰᱟ ᱜᱮ ᱡᱩᱫᱤ ᱵᱟᱝ ᱠᱚ ᱛᱟᱦᱮᱱᱟ ᱟᱫᱚ ᱪᱮᱫ ᱛᱮᱫᱚ ᱴᱟᱢᱟᱠ ᱦᱩᱭᱩᱜᱼᱟ᱾ ᱟᱫᱚ ᱚᱱᱟ ᱞᱟᱜᱟᱫ ᱛᱮ ᱦᱩᱭᱩᱜ ᱠᱟᱱᱟ ᱠᱟᱰᱟ ᱠᱟᱰᱟ ᱠᱚ ᱦᱚᱸ ᱡᱤᱵᱽ ᱡᱤᱭᱟᱹᱞᱤ ᱠᱚᱦᱚᱸ ᱠᱚ ᱟᱫ ᱪᱟᱵᱟ ᱡᱟᱣᱨᱟ ᱠᱟᱱᱟ ᱦᱮᱸ ᱟᱨ ᱱᱚᱣᱟ ᱟᱸᱥᱟᱲ ᱪᱟᱸᱫᱳ ᱨᱮᱦᱚᱸ ᱟᱪᱪᱷᱟ ᱤᱭᱟᱹ ᱢᱟᱴᱷ ᱠᱚᱨᱮ ᱫᱚ ᱠᱚ ᱧᱮᱞᱚᱜᱚᱜᱼᱟ, ᱠᱟᱴᱠᱚᱢ ᱥᱮ ᱜᱚᱜᱷᱟ ᱠᱚ ᱱᱩᱠᱩ ᱠᱚᱦᱚᱸ ᱟᱫᱚ ᱵᱟᱠᱚ ᱧᱟᱢᱚᱜ ᱠᱟᱱᱟ᱾ ᱚᱱᱟ ᱨᱟᱥ-ᱼ ᱯᱨᱚᱵᱷᱟᱵᱽ ᱛᱮ
ᱦᱮᱸ ᱦᱮᱸ ᱟᱵᱚ ᱜᱚᱝᱠᱮ ᱟᱵᱚ ᱫᱚ ᱢᱟᱱᱮ ᱟᱹᱰᱤ ᱢᱟᱱᱮ ᱵᱷᱟᱜᱮ ᱟᱹᱰᱤ ᱵᱷᱟᱜᱮ ᱵᱚᱱ ᱪᱟᱹᱭ ᱮᱫᱟ ᱟᱨᱠᱤ ᱟᱹᱰᱤ ᱢᱟᱱᱮ ᱯᱟᱨᱥᱚᱱᱟᱞ ᱡᱤᱱᱤᱥ ᱟᱵᱚᱣᱟᱜ ᱜᱮᱵᱚᱱ ᱧᱮᱞᱟᱜ ᱠᱟᱱᱟ ᱧᱮᱞ ᱮᱫᱟ ᱟᱨᱠᱤ ᱪᱤᱠᱟᱹᱛᱮ ᱵᱷᱟᱜᱤ ᱟᱨ ᱪᱤᱠᱟᱹᱛᱮ ᱵᱷᱟᱜᱮ ᱪᱟᱥᱟ ᱥᱮ ᱥᱮᱠᱟᱛᱤᱧ ᱵᱚᱲᱚ ᱞᱳᱠᱳᱜᱼᱟ ᱮᱭ ᱠᱟᱨᱚᱱ ᱛᱮ ᱢᱟᱱᱮ ᱢᱟᱨᱮ ᱢᱟᱨᱮ ᱡᱤᱱᱤᱥ ᱠᱚᱫᱚ ᱮᱢᱚᱱ ᱱᱟᱣᱟ ᱱᱟᱣᱟ ᱨᱟᱥᱟᱭᱱᱤᱠ ᱥᱟᱨ ᱠᱚᱵᱚᱱ ᱵᱮᱵᱚᱦᱟᱨ ᱫᱟ, ᱥᱮ ᱡᱟᱦᱟᱱᱟᱜ ᱱᱟᱣᱟ ᱡᱤᱱᱤᱥ ᱠᱚᱵᱚᱱ ᱵᱮᱵᱚᱦᱟᱨ ᱫᱟ ᱚᱱᱟ ᱛᱮᱜᱮ ᱚᱛ ᱫᱷᱩᱨᱤ ᱨᱮᱱ ᱡᱟᱦᱟᱸ ᱠᱚ ᱢᱮᱱᱟᱜ ᱠᱚᱣᱟ ᱢᱟᱹᱱᱢᱤ ᱠᱟᱴ ᱠᱚᱢ ᱠᱚ ᱢᱟᱹᱱᱢᱤ ᱵᱟᱹᱧ ᱞᱟᱹᱭ ᱫᱟ ᱠᱟᱴᱠᱚᱢ ᱠᱚ ᱨᱚᱠᱚᱡᱽ ᱠᱚ ᱜᱚᱸᱜᱷᱟ ᱩᱱᱠᱩ ᱚᱝᱠᱟ ᱫᱚ ᱠᱚ ᱢᱟᱞᱚᱴ ᱤᱫᱤᱜ ᱠᱟᱱᱟ᱾ ᱥᱟᱨ ᱵᱟᱠᱚ ᱥᱚᱡᱡᱚ ᱫᱟᱲᱮᱭᱟᱜ ᱠᱟᱱᱟ ᱩᱱᱠᱩ ᱛᱚ ᱟᱨ ᱵᱟᱠᱚ ᱯᱟᱹᱨᱠᱟᱹᱜᱟ ᱜᱚᱢᱠᱮ ᱦᱮᱸ ᱩᱱᱠᱩ ᱟᱫᱚ ᱠᱚ ᱢᱟᱞᱚᱴ ᱤᱫᱤᱜ ᱠᱟᱱᱟ, ᱜᱩᱡᱩᱜ ᱠᱟᱱᱟ ᱠᱚ ᱟᱫᱚ ᱩᱱᱠᱩ ᱦᱩᱭᱩᱜ ᱟᱠᱚ ᱪᱤᱠᱟ ᱛᱮ? ᱩᱱᱠᱩᱣᱟᱜ ᱵᱚᱝᱥᱚ ᱜᱮ ᱡᱩᱫᱤ ᱵᱟᱝ ᱛᱟᱦᱮᱸ ᱞᱮᱱᱟ ᱵᱟᱝ ᱵᱟᱠᱷᱟᱡ ᱫᱚ ᱱᱤᱦᱟᱹᱛ ᱜᱮ ᱠᱟᱴᱠᱚᱢ ᱨᱟᱯᱟᱜ ᱥᱮ ᱜᱚᱜᱷᱟ ᱵᱷᱟᱡᱤ ᱠᱚᱫᱚ ᱟᱹᱰᱤ ᱡᱳᱨ ᱜᱮ ᱥᱮᱵᱮᱞ ᱛᱟᱦᱮᱸ ᱦᱮᱸ ᱥᱮ?
ᱦᱮᱸ ᱟᱫᱚ ᱚᱱᱛᱮ ᱫᱚ ᱦᱟᱣ ᱠᱚ ᱠᱚ ᱧᱟᱢᱚᱜ ᱜᱮ ᱛᱟᱦᱮᱜ-ᱟ ᱥᱮ ᱵᱟᱝ ᱜᱮ ᱦᱟᱣ ᱦᱟᱣ?
ᱦᱮᱸ ᱦᱮᱸ ᱧᱟᱢᱚᱜ ᱜᱮᱭᱟ ᱠᱚ ᱜᱚᱝᱠᱮ, ᱟᱞᱮ ᱫᱚ ᱵᱤᱨ ᱫᱤᱥᱚᱢ ᱥᱮ ᱦᱟᱣ ᱫᱚᱠᱚ ᱧᱟᱢᱚᱜ ᱜᱮᱭᱟ ᱟᱞᱮᱥᱮᱫ ᱫᱚ ᱾
ᱟᱪᱪᱷᱟ ᱟᱞᱮᱫ ᱫᱚ ᱛᱟᱦᱚᱞᱮ ᱱᱟᱢᱟᱞ ᱫᱤᱥᱚᱢ ᱠᱟᱱᱟᱞᱮ ᱟᱫᱚ ᱚᱱᱟ ᱵᱤᱨ ᱫᱤᱥᱚᱢ ᱥᱮᱫ ᱨᱮᱱᱟᱜ ᱮᱱᱮᱡ ᱥᱮᱨᱮᱧ ᱥᱮ ᱵᱚᱸᱜᱟ ᱵᱩᱨᱩ ᱫᱚ ᱟᱹᱰᱤ ᱜᱮᱠᱚ ᱠᱮᱴᱮᱡ ᱧᱚᱜ ᱜᱮᱠᱚ ᱠᱚ ᱢᱟᱱᱟᱣ ᱜᱩᱱᱟᱹᱣ ᱜᱮᱭᱟ, ᱚᱱᱟ ᱱᱟᱜᱮ ᱨᱮᱜᱮ ᱠᱩᱥᱤ ᱫᱚ ᱵᱩᱡᱷᱟᱹᱜᱼᱟ᱾ ᱟᱫᱚ ᱚᱱᱟ ᱵᱚᱸᱜᱟ ᱵᱩᱨᱩ ᱤᱫᱤ ᱟᱛᱮᱫ ᱫᱚ ᱚᱠᱟ ᱞᱮᱠᱟ ᱢᱟᱱᱮ ᱱᱮᱛᱟᱨ ᱦᱚᱸ ᱠᱚ ᱢᱟᱱᱟᱣ ᱜᱩᱱᱟᱹᱣ ᱜᱮᱭᱟ ᱛᱚ ᱡᱟᱹᱥᱛᱤ
ᱟᱞᱮ ᱥᱮᱱᱟᱜ ᱵᱚᱸᱜᱟ ᱵᱩᱨᱩ ᱫᱚ ᱟᱹᱰᱤ ᱠᱮᱴᱮᱡ ᱜᱮ ᱠᱮᱴᱮᱡ ᱫᱚ ᱠᱮᱴᱮᱡ ᱜᱮ ᱜᱚᱝᱠᱮ᱾ ᱠᱟᱨᱚᱱ ᱫᱚ ᱦᱩᱭᱩᱜ ᱠᱟᱱᱟ ᱵᱟᱦᱟ ᱵᱚᱸᱜᱟ ᱦᱚᱸ ᱟᱹᱰᱤ ᱠᱮᱴᱮᱡ ᱜᱮ ᱦᱩᱭᱩᱜ ᱛᱟᱞᱮᱭᱟ ᱟᱨ ᱢᱟᱜᱽ ᱢᱚᱬᱮ ᱦᱚᱸ ᱥᱟᱵ ᱠᱟᱜ ᱵᱮᱱ ᱱᱤᱭᱟᱹ ᱵᱟᱨ ᱯᱮ ᱥᱮᱨᱢᱟ ᱯᱚᱨᱮ ᱯᱚᱨᱮ ᱢᱤᱫ ᱫᱷᱟᱣ ᱢᱟᱜᱽ ᱢᱚᱬᱮ ᱦᱩᱭᱩᱜᱼᱟ᱾ ᱥᱟᱵ ᱠᱟᱜ ᱢᱮ ᱡᱟᱦᱟᱸᱭ ᱡᱩᱫᱤ ᱢᱟᱹᱱᱥᱤᱠ ᱮᱱᱠᱷᱟᱡ ᱫᱚ ᱵᱚᱪᱷᱚᱨ ᱫᱚᱥᱟᱨ ᱦᱚᱸ ᱥᱮᱨᱢᱟ ᱦᱚᱸ ᱢᱟᱜᱽ ᱢᱚᱬᱮ ᱦᱚᱸ ᱦᱩᱭ ᱫᱟᱲᱮᱭᱟᱛᱟᱞᱮ᱾ ᱚᱱᱠᱟ ᱞᱮᱠᱟ ᱟᱨᱠᱤ ᱟᱸᱡᱚᱢᱮᱭᱟ ᱟᱵᱮᱱ?
ᱛᱚ ᱵᱚᱪᱷᱚᱨ ᱠᱤ ᱵᱚᱪᱷᱚᱨ ᱟᱸᱡᱚᱢᱚᱜ ᱠᱟᱱᱟ᱾ ᱵᱮᱱ ᱟᱡᱚᱢᱮ-ᱟ
ᱦᱮᱸ ᱟᱸᱡᱚᱢᱮᱭᱟ ᱞᱮ
ᱚᱱᱟ ᱢᱟᱜᱽ ᱢᱚᱬᱮ ᱵᱚᱪᱷᱚᱨ ᱵᱚᱪᱷᱚᱨ ᱥᱮ ᱱᱚᱣᱟ
ᱵᱟᱝ ᱜᱚᱝᱠᱮ ᱵᱚᱪᱷᱚᱨ ᱵᱚᱪᱷᱚᱨ ᱫᱚ ᱵᱟᱝ, ᱮᱻ ᱯᱮ ᱥᱮᱨᱢᱟ ᱯᱚᱨ ᱯᱚᱨ ᱾ ᱯᱮ ᱥᱮᱨᱢᱟ ᱵᱮᱱ ᱵᱟᱦᱟ ᱮᱱᱟ, ᱟᱨ ᱯᱮ ᱥᱮᱨᱢᱟ ᱯᱚᱨᱮ ᱢᱤᱫ ᱥᱮᱨᱢᱟ ᱢᱟᱜᱽ ᱢᱚᱬᱮ ᱟᱵᱟᱨ ᱯᱮ ᱥᱮᱨᱢᱟ ᱵᱟᱦᱟ ᱚᱱᱠᱟ ᱟᱨᱠᱤ ᱚᱱᱟ ᱫᱚ ᱢᱟᱨᱟᱝ ᱯᱚᱨᱚᱵᱽ ᱠᱟᱱᱟ ᱥᱮ ᱾ ᱟᱵᱚᱣᱟᱜ ᱫᱚ ᱥᱟᱱᱛᱟᱲᱟᱜ ᱫᱚ ᱩᱱᱟᱹᱜ ᱠᱷᱚᱨᱪᱟ ᱯᱟᱹᱛᱤ ᱵᱟᱹᱱᱩᱜᱼᱟ, ᱫᱟᱲᱮ ᱠᱚᱠᱚ ᱞᱟᱜᱟᱜᱼᱟ ᱫᱚᱢᱮ ᱯᱩᱱ ᱠᱟᱴᱟ ᱠᱚ ᱟᱫᱚ ᱮᱭ ᱠᱟᱨᱚᱱ ᱛᱮ ᱚᱱᱟ ᱫᱚ ᱯᱮ ᱥᱮᱨᱢᱟ ᱯᱚᱨ ᱯᱚᱨ ᱠᱚᱨᱟᱣ ᱦᱩᱭᱩᱜᱼᱟ ᱢᱤᱫ ᱫᱷᱟᱣ ᱾ ᱟᱨ ᱡᱩᱫᱤ ᱵᱚᱸᱜᱟ ᱵᱩᱨᱩ ᱠᱚ ᱟᱵᱫᱟᱨᱚᱜᱼᱟ, ᱡᱟᱦᱟ ᱱᱟᱜ ᱟᱵᱚᱣᱟᱜ ᱨᱚᱜᱽ ᱵᱤᱜᱷᱤᱱ ᱠᱚ ᱢᱮᱱᱟᱜ ᱜᱮᱭᱟ ᱥᱮ ᱡᱩᱫᱤ ᱵᱚᱸᱜᱟ ᱵᱩᱨᱩ ᱠᱚ ᱟᱵᱫᱟᱨᱚᱜᱼᱟ ᱞᱟᱹᱭᱟ ᱠᱚ ᱛᱟᱦᱚᱞᱮ ᱱᱚᱣᱟ ᱞᱮ ᱯᱟᱨᱚᱢ ᱠᱟᱫᱟ, ᱛᱟᱦᱚᱞᱮ ᱯᱚᱨᱮ ᱥᱮᱨᱢᱟ ᱫᱚ ᱢᱟᱨᱟᱝ ᱯᱚᱨᱚᱵᱽ ᱟᱞᱮ ᱛᱮ ᱛᱟᱦᱚᱞᱮ ᱢᱟᱨᱟᱝ ᱯᱚᱨᱚᱵᱽ ᱦᱩᱭᱩᱜᱼᱟ, ᱚᱱᱠᱟ ᱞᱮ ᱚᱱᱠᱟ ᱞᱮᱠᱟ ᱛᱮ ᱟᱨᱠᱤ ᱮᱱᱠᱷᱟ ᱫᱚ ᱵᱟᱨ ᱥᱮᱨᱢᱟ ᱯᱚᱨ ᱯᱚᱨ ᱢᱟᱜᱽ ᱢᱚᱬᱮ ᱦᱚᱸ ᱦᱩᱭ ᱫᱟᱲᱮᱭᱟᱜᱼᱟ᱾
ᱵᱟᱲᱟᱭ ᱥᱟᱱᱟᱧ ᱠᱟᱱ ᱛᱟᱦᱮᱸᱫ ᱟᱫᱚ ᱫᱤᱥᱚᱢ ᱠᱚᱫᱚ ᱫᱟᱨᱮ ᱱᱟᱹᱲᱤ ᱠᱚᱫᱚ ᱚᱠᱟᱮ ᱞᱮᱠᱟ ᱪᱮᱫ ᱫᱟᱨᱮ ᱠᱚ
ᱪᱮᱫ ᱜᱚᱝᱠᱮ ᱞᱟᱹᱭ ᱵᱮᱱ?
ᱪᱮᱫ
ᱢᱟᱱᱮ ᱨᱚᱲ ᱠᱟᱛᱮᱫ ᱢᱟᱱᱮ ᱵᱟᱹᱭ ᱵᱟᱹᱭ ᱧᱚᱜ ᱟᱸᱡᱚᱢᱚᱜ ᱠᱟᱱᱟ, ᱱᱤᱛᱚᱜ ᱫᱚ ᱜᱚᱝᱠᱮ ᱮᱱᱟᱝ ᱵᱚᱱ ᱴᱷᱤᱠ ᱜᱮ ᱟᱸᱢᱚᱜ ᱠᱟᱱ ᱛᱮᱜᱮ
ᱱᱚ ᱛᱮᱱᱟᱜ ᱫᱟᱨᱮ
ᱦᱮᱸ ᱦᱩᱸ ᱦᱩᱸ ᱦᱩᱸ
ᱞᱟᱹᱭ ᱫᱚ ᱚᱱᱟ ᱚᱱᱟ ᱫᱚ ᱫᱤᱥᱚᱢ ᱥᱮᱫ ᱨᱮᱱᱟᱜ ᱫᱟᱨᱮ ᱱᱟᱹᱲᱤ ᱮᱻ ᱠᱚᱫᱚ ᱪᱮᱫ ᱪᱮᱫ ᱧᱩᱛᱩᱢᱟᱱ ᱫᱟᱨᱮ ᱠᱚᱫᱚ ᱢᱮᱱᱟᱜ ᱟᱠᱟᱜ-ᱟ?
ᱩᱸ ᱞᱟᱹᱭᱮᱜ-ᱟ ᱞᱤᱧ ᱛᱟᱦᱚᱞᱮ ᱥᱟᱨᱡᱚᱢ ᱥᱟᱨᱡᱚᱢ ᱫᱟᱨᱮ ᱵᱮᱱ ᱵᱟᱲᱟᱭ ᱥᱟᱨᱡᱚᱢ ᱫᱟᱨᱮ ᱫᱚ ᱵᱮᱱ ᱵᱟᱲᱟᱭ ᱜᱮᱭᱟ, ᱥᱟᱛ ᱠᱚᱨᱮ ᱦᱮᱸ ᱥᱟᱨᱡᱚᱢ ᱫᱟᱨᱮ ᱢᱟᱛᱠᱚᱢ ᱫᱟᱨᱮ ᱱᱤᱢ ᱫᱟᱨᱮ ᱟᱨ ᱡᱚᱢᱟᱜ ᱡᱤᱱᱤᱥ ᱠᱚᱫᱚ ᱡᱩᱫᱤ ᱵᱮᱱ ᱞᱟᱹᱭ ᱠᱷᱟᱡ ᱫᱚ ᱯᱷᱚᱞ ᱢᱩᱞ ᱡᱤᱱᱤᱥ ᱫᱚ ᱦᱩᱭᱩᱜ ᱠᱟᱱᱟ ᱠᱩᱛᱷᱟᱭ ᱛᱟᱨᱚ ᱢᱮᱱᱟᱜᱼᱟ ᱟᱨ ᱵᱟᱹᱨᱩ ᱢᱮᱱᱟᱜᱼᱟ, ᱚᱠᱟ ᱠᱳᱫᱽ ᱫᱟᱨᱮ ᱢᱮᱱᱟᱜ ᱛᱮᱨᱮᱞ ᱫᱟᱨᱮ ᱢᱮᱱᱟᱜ-ᱟ, ᱟᱹᱰᱤ ᱟᱭᱢᱟ ᱜᱟᱱ ᱫᱟᱨᱮ ᱢᱮᱱᱟᱜ-ᱟ ᱜᱚᱝᱠᱮ ᱚᱱᱟ ᱯᱷᱚᱞ ᱯᱷᱚᱞ ᱡᱤᱱᱤᱥ ᱫᱚ ᱟᱹᱰᱤ ᱡᱳᱨ ᱥᱤᱵᱤᱞᱟ ᱚᱱᱟ ᱠᱚ ᱯᱷᱚᱞ ᱫᱚ ᱵᱤᱨ ᱨᱮᱱᱟᱜ ᱡᱤᱱᱤᱥ ᱛᱚ ᱾
ᱦᱳᱭ ᱦᱳᱭ ᱾ ᱟᱫᱚ ᱱᱚᱛᱮ ᱫᱚ ᱚᱱᱟ ᱥᱚᱵ ᱫᱟᱨᱮ ᱠᱚᱫᱚ ᱚᱱᱟ ᱥᱟᱨᱡᱚᱢ ᱢᱟᱛᱠᱚᱢ ᱱᱚᱣᱟ ᱠᱚᱫᱚ ᱚᱱᱟ ᱠᱚᱫᱚ ᱮᱠᱟᱞ ᱜᱮ ᱵᱟᱹᱱᱩᱜ ᱠᱟᱜ-ᱟ ᱟᱞᱮ ᱫᱚ
ᱛᱷᱚ ᱱᱚᱝᱠᱟ ᱚᱱᱟ ᱠᱚᱫᱚ ᱟᱯᱮ ᱥᱮᱫ ᱫᱚ ᱵᱟᱹᱱᱩᱜ ᱜᱮᱭᱟ ᱥᱮ ᱪᱮᱫ?
ᱥᱟᱨᱡᱚᱢ ᱫᱚ ᱵᱟᱹᱱᱩᱜ ᱠᱟᱜ-ᱟ ᱟᱫᱚ ᱵᱟᱦᱟ ᱵᱚᱸᱜᱟ ᱠᱚᱨᱮ ᱥᱮ ᱮᱴᱟᱜ ᱵᱚᱸᱜᱟ ᱠᱚᱫᱚ ᱚᱱᱟ ᱥᱟᱨᱡᱚᱢ ᱰᱟᱹᱨ ᱟᱹᱜᱩ ᱫᱚ, ᱪᱟᱞᱟᱣ ᱟᱞᱮᱭᱟ ᱟᱹᱰᱤ ᱥᱟᱺᱜᱤᱧ ᱜᱮ
ᱚ ᱟᱞᱮ ᱫᱚ ᱜᱚᱢᱠᱮ ᱢᱟᱱᱮ ᱟᱹᱞᱤᱧ ᱫᱩᱞᱤᱧ ᱧᱮᱞ ᱵᱟᱲᱟ ᱠᱟᱜᱼᱟ ᱟᱨᱠᱤ ᱡᱮ ᱡᱟᱦᱟᱸ ᱥᱮᱫ ᱵᱟᱹᱱᱩᱜᱼᱟ, ᱥᱟᱨᱡᱚᱢ ᱫᱚ ᱚᱱᱟ ᱰᱟᱹᱨ ᱠᱷᱟᱡ ᱜᱮ ᱦᱳᱭᱳᱜᱼᱟ, ᱟᱞᱮ ᱫᱚ ᱯᱩᱨᱟᱹ ᱥᱟᱨᱡᱚᱢ ᱫᱤᱭᱮ ᱜᱮ ᱪᱷᱟᱢᱰᱟ ᱞᱮ ᱠᱚᱨᱟ ᱢᱟᱱᱮ ᱤᱭᱟᱹ ᱠᱚᱨᱮ ᱫᱚᱝ ᱮ ᱵᱟᱯᱞᱟ ᱠᱚᱨᱮ ᱟᱨᱠᱤ
ᱦᱚ ᱟᱪᱪᱷᱟ ᱟᱪᱪᱷᱟ ᱟᱪᱪᱷᱟ ᱾
ᱟᱞᱮᱭᱟᱜ ᱚᱱᱮ ᱛᱚ ᱜᱚᱝᱠᱮ ᱟᱸᱡᱚᱢ ᱢᱮ ᱟᱞᱮᱭᱟᱜ ᱡᱟᱦᱮᱨ ᱛᱷᱟᱱ ᱨᱮ ᱢᱚᱴᱟᱢᱩᱴᱤ ᱯᱚᱪᱤᱥ ᱛᱤᱨᱤᱥ ᱵᱚᱪᱷᱚᱨ ᱠᱷᱚᱱᱟᱜ ᱵᱟᱹᱲᱛᱤ ᱨᱮᱱᱟᱜ ᱥᱟᱨᱡᱚᱢ ᱫᱟᱨᱮ ᱠᱚ ᱢᱮᱱᱟᱜᱼᱟ ᱩᱱᱟᱹᱜ ᱢᱚᱴᱟ ᱢᱚᱴᱟ ᱾
ᱟᱪᱪᱷᱟ ᱟᱪᱪᱷᱟ ᱟᱪᱪᱷᱟ ᱟᱪᱪᱷᱟ ᱱᱚᱛᱮ ᱫᱚ ᱚᱱᱟ ᱦᱟᱥᱟ ᱦᱳᱭ ᱚᱱᱟ ᱤᱭᱟᱹ ᱴᱚᱴᱷᱟ ᱠᱤᱭᱟᱹ ᱞᱮᱠᱟᱛᱮ ᱦᱟᱥᱟ ᱠᱚᱨᱮᱱᱟᱜ ᱢᱟ ᱟᱹᱰᱤ ᱯᱷᱟᱨᱟᱠ ᱢᱮᱱᱟᱜ ᱠᱟᱜᱼᱟ ᱟᱫᱚ ᱚᱱᱟ ᱛᱮᱜᱮ ᱱᱚᱣᱟ ᱦᱟᱥᱟ ᱨᱮᱫᱚ ᱵᱟᱝ ᱦᱩᱭᱩ ᱜᱚᱜ ᱠᱟᱱᱟ, ᱚᱱᱟ ᱫᱚ ᱫᱷᱤᱨᱤ ᱜᱷᱩᱴᱩ ᱟᱻ ᱡᱟᱭᱜᱟ ᱠᱚᱨᱮ ᱜᱮ ᱦᱩᱭᱩᱜ-ᱟ ᱾ ᱱᱚᱣᱟ ᱦᱟᱥᱟ
ᱚ ᱦᱮᱸ ᱦᱮᱸ ᱚᱱᱟ ᱢᱟ ᱠᱟᱛᱷᱟ ᱦᱟᱥᱟ ᱨᱮᱱᱟᱜ ᱦᱚᱸ ᱵᱮᱯᱟᱨ ᱠᱟᱱᱟ, ᱡᱷᱚᱛᱚ ᱡᱟᱭᱜᱟ ᱨᱮ ᱡᱷᱚᱛᱚ ᱡᱤᱱᱤᱥ ᱫᱚ ᱵᱟᱝ ᱦᱩᱭᱩᱜᱼᱟ ᱛᱚ ᱾
ᱵᱟᱝ ᱦᱩᱭᱩᱜᱼᱟ ᱵᱟᱝ ᱦᱩᱭᱩᱜᱼᱟ ᱵᱟᱝ ᱟᱫᱚ ᱚᱱᱛᱮ ᱱᱟᱜ ᱦᱚᱨ ᱰᱟᱦᱟᱨ ᱠᱚᱨᱮᱱᱟᱜ ᱫᱚ ᱢᱮᱱᱟᱜ ᱦᱮᱸ ᱜᱚᱝᱠᱮ ᱵᱤᱱ ᱟᱸᱡᱚᱢᱮᱫᱟ? ᱜᱚᱝᱠᱮ ᱵᱮᱱ ᱟᱸᱡᱚᱢ ᱫᱟ?
ᱞᱟᱹᱭ ᱵᱤᱱ ᱾
ᱟᱫᱚ, ᱚᱱᱟ ᱚᱱᱛᱮᱱᱟᱜ ᱫᱚ, ᱦᱚᱨ ᱵᱟᱦᱟᱨ ᱠᱚᱫᱚ, ᱚᱠᱟ ᱞᱮᱠᱟᱱᱟᱜ ᱠᱟᱱᱟ?
ᱚᱸᱻ, ᱦᱚᱨ ᱰᱟᱦᱟᱨ ᱫᱚ, ᱱᱤᱛᱚᱜ ᱫᱚ, ᱥᱚᱨᱠᱟᱨ ᱠᱚᱨᱟᱣ ᱟᱠᱟᱫ ᱾